ᱞᱟᱹᱭ ᱵᱮᱱ
ᱦᱮᱸ ᱜᱚᱝᱠᱮ ᱡᱚᱦᱟᱨ ᱜᱮ ᱜᱚᱝᱠᱮ ᱾
ᱦᱮᱸ ᱜᱚᱝᱠᱮ ᱡᱚᱦᱟᱨ ᱜᱮ ᱡᱮ ᱨᱚᱲ
ᱤᱧᱟᱹᱜ ᱨᱚᱲ, ᱦᱮᱸ ᱜᱚᱝᱠᱮ ᱟᱸᱡᱚᱢᱚᱜ ᱠᱟᱱᱟ ᱜᱚᱝᱠᱮ ᱤᱧᱟᱹᱜ ᱨᱚᱲ ᱵᱮᱱ ᱟᱸᱡᱚᱢ ᱮᱫᱟ?
ᱦᱮᱸ ᱜᱚᱝᱠᱮ ᱨᱚᱲ ᱠᱚ ᱟᱸᱡᱚᱢᱚᱜ ᱠᱟᱱ ᱜᱮᱭᱟ᱾
ᱟᱹᱰᱤ ᱱᱟᱯᱟᱭ ᱠᱟᱛᱷᱟ ᱜᱚᱝᱠᱮ ᱤᱱᱠᱟᱜᱮ ᱟᱸᱡᱚᱢᱚᱜ ᱢᱟ ᱞᱟᱦᱟ ᱥᱮᱫ ᱦᱚᱸ ᱾ ᱪᱮᱫ ᱠᱚᱵᱮᱱ ᱪᱤᱠᱟᱹ ᱵᱟᱲᱟᱭᱮᱫᱟ ᱜᱚᱝᱠᱮ?
ᱟᱫᱚ ᱜᱚᱝᱠᱮ ᱦᱚᱸᱜᱼᱚᱭ ᱡᱚᱢ ᱵᱟᱲᱟ ᱠᱟᱛᱮᱫ ᱠᱟᱹᱴᱤᱡ ᱱᱚᱛᱮ ᱨᱟᱥᱛᱟ ᱥᱮᱫ ᱞᱤᱧ ᱦᱮᱡ ᱟᱠᱟᱱᱟ ᱫᱤᱭᱮ ᱱᱚᱛᱮ ᱨᱟᱥ ᱴᱟ ᱥᱮᱫ ᱜᱮ ᱫᱩᱲᱩᱵ ᱵᱟᱲᱟ ᱦᱩᱭ ᱠᱟᱱᱟ ᱟᱨᱠᱤ ᱫᱤᱭᱮ ᱱᱚᱛᱮ ᱟᱞᱮ ᱫᱚ ᱾ ᱢᱮᱜᱴᱮᱱ ᱢᱟᱜ ᱢᱟᱪᱟ ᱢᱮᱱᱟᱜ-ᱟ ᱟᱨᱠᱤ ᱚᱱᱟ ᱢᱟᱪᱟ ᱨᱮᱜᱮ ᱫᱩᱲᱩᱵ ᱵᱟᱲᱟ ᱦᱩᱭ ᱠᱟᱱᱟ᱾
ᱚ ᱟᱹᱰᱤ ᱱᱟᱯᱟᱭ ᱠᱟᱛᱟ ᱜᱚᱝᱠᱮ᱾
ᱦᱩᱸ ᱫᱤᱭᱮ ᱜᱚᱝᱠᱮ ᱟᱵᱮᱱ ᱡᱚᱢ ᱠᱚᱫᱚ ᱵᱮᱱ ᱦᱩᱭᱮᱱ ᱛᱟᱵᱮᱱᱟᱥᱮ ᱟᱹᱣᱨᱤ ‍?
ᱦᱮᱸ ᱜᱚᱝᱠᱮ ᱟᱹᱞᱤᱧ ᱦᱚᱸ ᱡᱚᱢ ᱵᱟᱲᱟ ᱠᱟᱛᱮᱜ ᱦᱚᱸᱜᱼᱚᱭ ᱢᱤᱫ ᱜᱷᱟᱹᱲᱤᱡ ᱵᱚᱞ ᱰᱟᱹᱦᱤ ᱥᱮᱜ ᱞᱤᱧ ᱦᱮᱡ ᱠᱟᱱᱟ᱾ ᱞᱤᱧ ᱫᱟᱲᱟ ᱵᱟᱲᱟᱭ ᱠᱟᱱᱟᱞᱤᱧ ᱡᱚᱢ ᱵᱟᱲᱟ ᱠᱟ ᱛᱮ ᱱᱟᱥᱮᱭᱟᱜ ᱨᱮᱭᱟᱲ ᱜᱮ ᱦᱚᱭ ᱵᱟᱲᱟᱭᱟ ᱛᱚᱞ ᱵᱟᱨᱦᱨᱮ ᱥᱮᱫ ᱞᱤᱧ ᱫᱟᱬᱟ ᱠᱟᱜ ᱞᱮᱜᱮ᱾
ᱦᱮᱸ ᱫᱚᱨᱠᱟᱨᱚᱜ ᱠᱟᱱ ᱜᱮᱭᱟ ᱛᱚ ᱜᱚᱝᱠᱮ ᱡᱚᱢ ᱛᱚᱨᱟ ᱜᱤᱛᱤᱡ ᱦᱚᱸ ᱚᱱᱟ ᱞᱟᱡ ᱠᱚᱦᱚᱸ ᱠᱟᱹᱴᱤᱡ ᱚᱠᱟ ᱞᱮᱠᱟ ᱚᱠᱟᱞᱮᱠᱟ ᱠᱟᱹᱴᱤᱡ ᱵᱩᱡᱷᱟᱹᱜ ᱜᱮᱭᱟ ᱟᱨᱠᱤ,
ᱦᱳᱭ ᱦᱳᱭ ᱦᱳᱭ ᱜᱚᱝᱠᱮ ᱮᱠᱫᱚᱢ ᱮᱠᱫᱚᱢ᱾ ᱛᱷᱟᱞᱮ ᱛᱟᱦᱞᱮ ᱜᱚᱝᱠᱮ ᱟᱯᱮᱥᱮᱫ ᱫᱚ ᱜᱚᱝᱠᱮ ᱢᱟᱱᱮ ᱫᱟᱜ ᱫᱟᱜ ᱠᱚᱭ ᱡᱟᱹᱲᱤ ᱵᱟᱲᱟᱭᱮᱜ ᱠᱟᱱ ᱜᱮᱭᱟ ᱥᱚ
ᱦᱮᱸ ᱜᱚᱝᱠᱮ ᱫᱟᱜ ᱠᱚᱫᱚ ᱡᱟᱹᱲᱤ ᱫᱚᱭ ᱡᱟᱹᱲᱤᱭᱮᱫ ᱜᱮᱭᱟᱭ ᱟᱫᱚ ᱚᱝᱠᱟ ᱞᱮᱠ ᱠᱟ ᱫᱚ ᱵᱟᱝ ᱦᱩᱭᱩᱜ ᱠᱟᱱᱟ ᱩᱸ ᱛᱚᱵᱮ ᱡᱟᱹᱲᱤᱭᱮᱫ ᱜᱮᱭᱟᱭ ᱠᱚᱢ ᱦᱟᱞᱠᱟ ᱫᱷᱟᱨᱟ᱾
ᱚ ᱱᱟᱯᱟᱭ ᱠᱟᱛᱟ ᱜᱚᱝᱠᱮ ᱡᱟᱠ ᱡᱟᱹᱲᱤ ᱫᱚᱭ ᱡᱟᱹᱲᱤᱭᱟᱜ ᱠᱟᱱ ᱜᱮᱭᱟ ᱠᱚᱢ ᱥᱮ ᱠᱚᱢ, ᱟᱞᱮ ᱥᱮᱜ ᱢᱟ ᱜᱚᱝᱠᱮ ᱚᱱᱟ ᱦᱚᱸ ᱵᱟᱝ ᱦᱟᱞᱠᱟ ᱦᱟᱣᱟ ᱪᱮᱫ ᱛᱷᱚᱲᱟ ᱦᱚᱸ ᱵᱟᱭ ᱡᱟᱹᱲᱤᱭᱮᱫᱟ ᱜᱚᱝᱠᱮ ᱟᱞᱮ ᱥᱮᱜ ᱾
ᱦᱮᱸ
ᱚᱱᱟ ᱟᱹᱰᱤ ᱡᱟᱨᱟᱞ ᱡᱟᱨᱟᱞ ᱥᱤᱛᱩᱝ,
ᱫᱚᱢᱮ ᱡᱳᱨ ᱜᱮ ᱛᱟᱞᱦᱮ ᱵᱟᱝ?
ᱦᱮᱸ ᱜᱚᱝᱠᱮ ᱥᱤᱛᱩᱝ ᱢᱟᱱᱮ ᱫᱟᱜ ᱨᱮᱱᱟᱜ ᱠᱳᱱᱳ ᱜᱚᱝᱠᱮ ᱧᱩᱛᱩᱢ ᱜᱮ ᱵᱟᱹᱱᱩᱜ-ᱟ, ᱠᱷᱟᱹᱞᱤ ᱟᱱᱮ ᱨᱤᱢᱤᱞ ᱦᱤᱡᱩᱜ ᱠᱟᱱᱟ, ᱨᱤᱢᱤᱞ ᱫᱟᱭ ᱟᱨ ᱫᱟᱜ ᱫᱚ ᱵᱟᱝ᱾
ᱦᱮᱸ᱾
ᱵᱟ ᱟᱨ ᱫᱚᱢᱮᱜᱮᱭ ᱥᱤᱛᱩᱝ ᱮᱫᱟ ᱠᱷᱟᱹᱞᱤ᱾
ᱟᱪᱪᱷᱟ ᱟᱪᱪᱷᱟ ᱪᱷᱟᱷᱟ ᱜᱚᱝᱠᱮ ᱥᱤᱛᱩᱝ ᱫᱚ ᱥᱤᱛᱩᱝ ᱠᱟᱱ ᱜᱮᱭᱟ ᱟᱞᱮᱥᱮᱫ ᱦᱚᱸ᱾
ᱦᱮᱸ ᱦᱮᱸ ᱦᱮᱸ ᱛᱟᱦᱞᱮ ᱜᱚᱝᱠᱮ ᱛᱟᱦᱞᱮ ᱫᱟᱜ ᱡᱟᱹᱲᱤ ᱠᱚᱨᱮ ᱜᱚᱝᱠᱮ ᱦᱟᱹᱠᱩ ᱥᱟᱵ ᱜᱮ ᱥᱮ ᱪᱟᱥ ᱠᱟᱹᱢᱤ ᱠᱚᱫᱚ ᱜᱚᱝᱠᱮ ᱛᱤᱱᱟᱹᱜ ᱥᱟᱺᱤᱧ ᱯᱮ ᱞᱟᱦᱟ ᱤᱫᱤᱭ ᱫᱟ ᱜᱚᱝᱠᱮ?
ᱦᱮᱸ ᱜᱚᱝᱠᱮ ᱪᱟᱥ ᱠᱟᱹᱢᱤ ᱠᱚᱫᱚ ᱵᱟᱝᱞᱮ ᱞᱟᱦᱟ ᱫᱟᱲᱮ ᱠᱟᱣᱫᱟ ᱜᱚᱝᱠᱮ ᱛᱚᱵᱮ ᱚᱱᱟ ᱦᱟᱹᱠᱩ ᱥᱟᱵ
ᱚ ᱟᱹᱰᱤ ᱱᱟᱯᱟᱭ ᱠᱟᱛᱷᱟ ᱜᱚᱝᱠᱮ᱾ ᱫᱤᱭᱮ ᱯᱚᱨᱮ᱾ ᱪᱮᱫ ᱠᱚᱛᱮ ᱦᱟᱹᱠᱩ ᱠᱚ ᱦᱟᱹᱠᱩ ᱯᱮ ᱥᱟᱵ ᱵᱟᱲᱟ ᱠᱚᱜᱮᱭᱟ ᱜᱚᱝᱠᱮ ᱟᱯᱮ ᱫᱚ ᱜᱚᱝᱠᱮ?
ᱦᱮᱸ?
ᱦᱮᱸ ᱪᱮᱫ ᱠᱚᱛᱮ ᱦᱟᱹᱠᱩ ᱯᱮ ᱥᱟᱵ ᱵᱟᱲᱟ ᱠᱚ ᱜᱮᱭᱟ? ᱪᱮᱫ ᱪᱮᱫ ᱠᱚᱛᱮ ᱱᱮ ᱡᱟᱞ ᱠᱚᱛᱮ ᱥᱮ ᱵᱟᱹᱲᱥᱤ ᱵᱟᱹᱲᱥᱤ ᱠᱚᱣᱟᱯᱮ ᱥᱮ ᱪᱤᱠᱟᱹ ᱠᱚᱣᱟ ᱯᱮ ᱜᱚᱝᱠᱮ?
ᱱᱤᱛᱚᱫ ᱫᱚ ᱚᱱᱮ ᱵᱟᱹᱲᱥᱤ ᱠᱚᱛᱮ ᱜᱮ ᱞᱮ ᱫᱚᱢᱮ ᱞᱮ ᱥᱟᱵᱮᱫ ᱠᱚᱣᱟᱞᱮ ᱟᱨᱠᱤ᱾
ᱚ ᱟᱹᱰᱤ ᱱᱟᱯᱟᱭ ᱠᱟᱛᱷᱟ ᱜᱚᱝᱠᱮ ᱵᱟᱹᱲᱛᱤ ᱠᱚᱛᱮ᱾ ᱟᱹᱞᱤᱧ ᱦᱚᱸ ᱜᱚᱝᱠᱮ ᱵᱟᱹᱲᱥᱤ ᱠᱚᱛᱮ ᱦᱟᱹᱠᱩ ᱥᱟᱵ ᱫᱚ ᱟᱹᱰᱤ ᱨᱟᱹᱥᱠᱟᱹ ᱜᱮᱞᱤᱧ ᱵᱩᱡᱷᱟᱹᱣᱟ᱾
ᱦᱮᱸ ᱜᱚᱝᱠᱮ ᱟᱹᱰᱤ ᱨᱟᱹᱥᱠᱟᱹᱣᱟᱱ ᱡᱤᱱᱤᱥ ᱠᱟᱱ ᱜᱮᱭᱟᱸ᱾ ᱮᱸ ᱥᱟᱺᱜᱮ ᱧᱚᱜ ᱡᱚᱴᱟᱣ ᱠᱚᱵᱮᱱ ᱛᱟᱦᱮᱸ ᱞᱮᱱ ᱠᱷᱟᱱ ᱫᱚ ᱟᱹᱰᱤ ᱨᱟᱹᱥᱠᱟᱹ ᱜᱮ ᱵᱩᱡᱷᱟᱹᱜ ᱜᱮ
ᱦᱮᱸ᱾ ᱦᱳᱭ ᱜᱚᱝᱠᱮ ᱮᱠᱫᱚᱢ ᱮᱠᱫᱚᱢ ᱮᱠᱫᱚᱢ᱾ ᱥᱟᱺᱜᱮ ᱥᱟᱺᱜᱮ ᱜᱟᱛᱮ ᱜᱟᱛᱮ ᱥᱟᱶ ᱦᱟᱠᱩ ᱥᱟᱵ ᱦᱚᱸ ᱟᱹᱰᱤ ᱨᱟᱹᱥ
ᱟᱹᱰᱤ ᱟᱹᱰᱤ ᱟᱹᱰᱤ ᱨᱟᱹᱥ ᱠᱮ ᱜᱚᱝᱠᱮ ᱟᱹᱰᱤ ᱨᱟᱹᱥᱠᱟᱹ᱾ ᱱᱚᱜᱼᱚᱭ ᱥᱟᱵ ᱵᱟᱲᱟ ᱪᱟᱞᱟᱜ ᱦᱩᱭᱩᱜ ᱠᱟᱱ ᱜᱮᱭᱟ᱾
ᱦᱩᱸ ᱟᱹᱰᱤ ᱟᱹᱰᱤ ᱱᱟᱯᱟᱭ ᱠᱟᱛᱷᱟ ᱜᱚᱢᱝᱮ ᱦᱮᱸ᱾ ᱛᱚ ᱜᱚᱝᱠᱮ ᱦᱟᱹᱠᱩ ᱥᱟᱵ ᱵᱮᱱ ᱪᱟᱞᱟᱜ ᱠᱟᱱᱟ ᱜᱚᱝᱠᱮ ᱢᱟᱱᱮ ᱠᱩᱪᱞᱟᱹ ᱠᱚᱵᱮᱱ ᱧᱟᱢ ᱵᱟᱲᱟᱭᱮᱫ ᱠᱚᱭᱟ ᱥᱮ ᱵᱟᱝ ᱜᱚᱝᱠᱮ?
ᱵᱟᱝ ᱜᱚᱝᱠᱮ ᱩᱱᱠᱩ ᱫᱚ ᱧᱟᱢ ᱵᱟᱲᱟ ᱵᱟᱝ ᱦᱩᱭ ᱠᱟᱱ ᱜᱮᱭᱟ᱾
ᱚ ᱠᱩᱪᱞᱟᱹ ᱠᱩᱪᱞᱟᱹ ᱠᱚᱫᱚ ᱜᱚᱝᱠᱮ ᱵᱟᱠᱚ ᱵᱟᱹᱲᱥᱤᱭᱮᱜ ᱠᱟᱱ ᱜᱮᱭᱟ? ᱠᱩᱪᱞᱟᱹ ᱠᱚᱫᱚ ᱵᱟᱠᱚ ᱵᱟᱹᱲᱥᱤᱜ ᱠᱟᱱ ᱜᱮᱭᱟ?
ᱵᱟᱝ ᱜᱚᱝᱠᱮ ᱩᱱᱠᱩ ᱫᱚ ᱵᱟᱹᱲᱥᱤ ᱫᱚ ᱟᱞᱮ ᱥᱮᱫ ᱫᱚ ᱵᱟᱲᱟᱭ ᱵᱟᱹᱱᱩᱜᱼᱟ ᱩᱱᱠᱩ ᱪᱮᱫᱠᱟ ᱞᱮᱠᱟᱛᱮ ᱵᱟᱹᱲᱥᱤ ᱠᱚ ᱦᱩᱭᱩᱜᱼᱟ ᱟᱨᱠᱤ
ᱚ ᱦᱚᱸ ᱚᱱᱟ ᱦᱚ ᱠᱟᱛ
ᱟᱫᱚ ᱦᱮᱸ ᱵᱟᱲᱟᱭ ᱵᱟᱹᱱᱩᱜᱼᱟ ᱟᱫᱚ ᱩᱱᱠᱩ ᱫᱚ ᱪᱮᱫ ᱠᱟ ᱢᱟᱱᱮ ᱦᱟᱱᱮ ᱠᱷᱮᱛ ᱡᱚᱠᱷᱚᱱ ᱢᱤᱫᱴᱮᱱ ᱠᱷᱮᱛ ᱟᱨᱠᱤ ᱢᱮᱱᱟᱜᱼᱟ ᱟᱨᱠᱤ ᱚᱸᱰᱮ ᱫᱚ ᱟᱫᱚ ᱢᱟᱱᱮ ᱵᱟᱹᱭᱦᱟᱹᱲ ᱨᱮᱜᱮ ᱟᱨᱠᱤ ᱛᱟᱞᱦᱮ ᱚᱸᱰᱮ ᱫᱚ ᱟᱞᱮ ᱢᱟᱱᱮ ᱯᱩ ᱠᱟᱛᱮᱫ ᱞᱮ ᱥᱤ ᱤᱭᱟᱹᱭᱟᱞᱮ ᱨᱚᱦᱚᱭᱟᱞᱮ ᱟᱨᱠᱤ ᱢᱟᱱᱮ ᱫᱚᱢᱮ ᱦᱚᱛ ᱜᱮᱭᱟ ᱜᱚᱝᱠᱮ ᱫᱚᱢᱮ ᱦᱚ ᱦᱚᱛ ᱜᱮᱭᱟ ᱟᱨᱠᱤ ᱚᱱᱟ ᱦᱚᱛ ᱠᱷᱮᱛᱨᱮ ᱛᱚ ᱤᱭᱟᱹ ᱫᱚ ᱵᱟᱝ ᱜᱟᱱᱚᱜᱼᱟ ᱟᱨᱠᱤ ᱥᱤᱱ ᱜᱟᱹᱰᱤ ᱦᱚᱸ ᱵᱟᱝ ᱵᱚᱞᱚᱱᱟ ᱟᱨᱠᱤ ᱜᱟᱹᱰᱤ ᱵᱚᱞᱚ ᱫᱚ ᱵᱚᱞᱚᱱᱟ ᱟᱨᱠᱤ ᱵᱚᱞᱚ ᱞᱮᱱᱠᱷᱟᱱ ᱵᱚᱞᱚ ᱰᱩᱵᱩᱡ ᱜᱚᱫᱚᱜᱼᱟ ᱟᱨᱠᱤ
ᱚ ᱮᱠᱫᱚᱢ ᱮᱠᱫᱚᱢ ᱮᱠᱫᱚᱢ
ᱦᱮᱸ ᱛᱟᱦᱞᱮ ᱵᱟᱨ ᱵᱟᱨ ᱥᱮᱨᱢᱟ ᱚᱱᱠᱟ ᱜᱮ ᱵᱚᱞᱚᱭᱮᱱ ᱜᱮᱭᱟ ᱟᱫᱚ ᱛᱟᱞᱦᱮ ᱚᱱᱟᱛᱮ ᱩᱱᱤ ᱯᱷᱚᱣᱟ ᱫᱚ ᱵᱟᱭ ᱥᱤᱭᱳᱜ ᱞᱟᱹᱜᱤᱫᱚᱜ ᱠᱟᱱᱟᱭ ᱟᱫᱚ ᱫᱚᱢᱮ ᱢᱟᱨᱟᱝ ᱠᱷᱮᱛ ᱫᱚ ᱵᱟᱝ ᱫᱚᱢᱮ ᱢᱟᱨᱟᱝ ᱠᱷᱮᱛ ᱫᱚ ᱵᱟᱝ ᱠᱟᱱᱟ ᱫᱚᱥ ᱠᱟᱴᱷᱟ ᱠᱟᱱᱟ ᱛᱚ ᱟᱫᱚ ᱛᱚ ᱟᱞᱮ ᱫᱚᱞᱮ ᱯᱳᱭᱟᱞᱮ ᱚᱱᱠᱟ ᱦᱚᱲ ᱞᱮ ᱞᱟᱜᱟᱣ ᱠᱚᱣᱟ ᱛᱟᱦᱞᱮ ᱯᱩᱭᱟ ᱟᱫᱚ ᱩᱱ ᱜᱮ ᱜᱚᱝᱠᱮ ᱧᱟᱢᱚᱜ ᱟᱠᱚ ᱟᱨᱠᱤ ᱠᱩᱪᱞᱟᱹ ᱠᱚ ᱟᱫᱚ ᱩᱱ ᱥᱚᱢᱚᱭ ᱜᱮ ᱡᱩᱫᱤ ᱥᱟᱵ ᱥᱟᱵ ᱦᱚᱲ ᱫᱚᱠᱚ ᱥᱟᱵ ᱫᱟᱲᱮᱭ ᱟᱠᱚᱣᱟ ᱠᱚ
ᱦᱩᱸ ᱦᱩᱸ ᱦᱩᱸ ᱜᱚᱝᱠᱮ ᱥᱟᱵ ᱦᱚᱲ ᱫᱚ ᱜᱚᱝᱠᱮ ᱫᱚᱢᱮ ᱠᱚ ᱥᱟᱵ ᱡᱚᱱᱚᱜᱼᱟ
ᱦᱮᱸ ᱟᱫᱚ ᱜᱚᱝᱠᱮ ᱱᱤᱝᱠᱟᱹᱱ ᱦᱚᱲ ᱫᱚ ᱫᱚᱢᱮ ᱠᱟᱹᱴᱤᱡ ᱵᱚᱛᱚᱨ ᱜᱮ ᱵᱩᱡᱷᱟᱹᱜᱼᱟ ᱟᱨᱠᱤ ᱢᱟᱱᱮ ᱫᱚᱢᱮ ᱠᱚ ᱠᱷᱮᱧᱪᱮᱨᱚᱜᱼᱟ ᱵᱟᱝ ᱟᱨ ᱟᱪᱠᱟᱠᱚ ᱛᱩᱫᱼᱟᱵᱮᱱ ᱠᱷᱟᱱ ᱫᱚ ᱚᱠᱟ ᱞᱮᱠᱟ ᱠᱟᱴᱤᱡ ᱵᱤᱧ ᱞᱮᱠᱟ ᱠᱚ ᱵᱩᱡᱷᱟᱹᱜ ᱜᱮᱭᱟ ᱠᱚ ᱟᱨᱠᱤ
ᱦᱳᱭ ᱦᱳᱭ ᱦᱳᱭ ᱮᱠᱫᱚᱢ ᱮᱠᱫᱚᱢ ᱮᱠᱫᱚᱢ ᱦᱟᱱᱮ ᱟᱥ ᱟᱪᱠᱟ ᱡᱚᱠᱷᱚᱱ ᱠᱚ ᱧᱮᱞᱚᱜᱼᱟ ᱥᱮ ᱜᱚᱝᱠᱮ ᱛᱚᱠᱷᱚᱱ ᱜᱮ ᱚᱱᱮ ᱪᱮᱫ ᱵᱤᱧ ᱞᱮᱠᱟ ᱠᱚ ᱧᱮᱞ ᱜᱚᱫᱚᱜᱼᱟ ᱵᱟᱝᱠᱷᱟᱡ ᱫᱚ ᱜᱚᱝᱠᱮ ᱵᱤᱧ ᱞᱮᱠᱟ ᱫᱚ ᱵᱟᱝ ᱫᱚ ᱵᱤᱧ ᱫᱚ ᱵᱟᱝ ᱠᱟᱱᱟ ᱠᱚ ᱞᱟᱹᱭ ᱞᱮᱠᱷᱟᱡ ᱫᱚᱼᱼ
ᱦᱮᱸ ᱵᱤᱧ ᱫᱚ ᱵᱟᱝ ᱠᱟᱱᱟ ᱠᱚ ᱟᱫᱚ ᱜᱚᱝᱠᱮ ᱟᱫᱚ ᱟᱪᱚᱝᱠᱟ ᱵᱟᱝ ᱢᱤᱫᱴᱮᱱ ᱫᱚ ᱟᱨᱠᱤ ᱠᱟᱹᱴᱤᱡᱼᱼ ᱦᱮᱸ ᱤᱥ ᱪᱤᱞᱤ‌ ᱪᱚᱝ ᱢᱮᱜᱼᱼ
ᱪᱤᱞᱤ ᱪᱚᱝᱮᱭ ᱠᱷᱮᱧᱪᱮᱨ ᱜᱚᱫᱚᱜ ᱠᱟᱱᱟ ᱟᱪᱠᱟ ᱜᱮ ᱢᱮᱫ ᱥᱟᱢᱟᱝ ᱨᱮ᱾
ᱦᱮᱸ ᱢᱮᱸᱫ ᱥᱟᱢᱟᱝ ᱨᱮ᱾
ᱦᱮᱸ ᱦᱮᱸ ᱟᱫᱚ ᱜᱚᱝᱠᱮ ᱥᱤᱵᱤᱞ ᱛᱮᱦᱚᱸ ᱟᱹᱰᱤ ᱢᱚᱸᱡᱽ ᱜᱮᱠᱚ ᱥᱤᱵᱤᱞᱟ᱾ ᱥᱮ ᱮᱠᱫᱚᱢ ᱡᱚᱢ ᱛᱮᱦᱚᱸ ᱡᱚᱢ ᱞᱟᱠᱟ ᱜᱮ᱾
ᱡᱚᱢ ᱞᱮᱠᱟ ᱵᱮᱥ ᱪᱮᱨᱦᱟ ᱠᱚ ᱵᱩᱡᱷᱟᱹᱜ ᱜᱮᱭᱟ ᱠᱚ ᱟᱫᱚ ᱱᱤᱝᱠᱟᱹ ᱦᱚᱲ ᱫᱚᱼᱼ ᱚᱱᱠᱟ ᱞᱮᱠᱟ ᱫᱚ ᱩᱱᱟᱹᱜ ᱮᱠᱴᱟ ᱫᱚ ᱡᱚᱢ ᱵᱟᱲᱟ ᱫᱚ ᱵᱟᱝ ᱦᱩᱭ ᱠᱟᱱᱟ ᱛᱚᱵᱮ ᱧᱟᱢ ᱦᱚᱸ ᱛᱚᱼᱼ ᱚᱱᱠᱟ ᱞᱮᱠᱟ ᱫᱚ ᱵᱟᱝᱠᱚ ᱧᱟᱢᱚᱜ-ᱟ ᱚᱠᱚ ᱛᱚ᱾
ᱦᱳᱭ ᱦᱚᱭ ᱦᱮᱸ ᱜᱚᱝᱠᱮ ᱧᱟᱢ ᱫᱚ ᱟᱞᱮ‌ ᱥᱮᱜᱼᱼ ᱮᱫ ᱧᱟᱢ ᱫᱚᱠᱚ ᱧᱟᱢᱚᱜ ᱜᱮᱭᱟ ᱟᱫᱚ ᱚᱱᱠᱟ ᱫᱚ ᱵᱟᱠᱚ ᱧᱟᱢᱚᱜ ᱜᱮᱭᱟ᱾ ᱢᱟᱱᱮ ᱞᱟᱹᱭ ᱞᱟᱠᱷᱟᱡ ᱫᱚ ᱦᱮᱸ᱾
ᱮ ᱠᱟᱞᱮᱵᱽ ᱠᱟᱞᱮ ᱵᱷᱟᱵᱮᱼᱼ ᱠᱚ ᱧᱟᱢᱚᱜ ᱜᱮᱭᱟ ᱠᱚ ᱟᱨᱠᱤ ᱟᱞᱮ ᱫᱚ ᱚᱱᱮ ᱩᱱ ᱥᱚᱢᱚᱭ ᱜᱮ ᱟᱨᱠᱤ ‌ᱡᱟ ᱚᱱᱟ ᱯᱚᱨᱮ ᱫᱚ ᱟᱫᱚ ᱵᱟᱝ᱾
ᱮᱠᱫᱚᱢ ᱮᱠᱫᱚᱢ ᱜᱚᱝᱠᱮ ᱮᱠᱫᱚᱢ ᱮᱠᱫᱚᱢ᱾
ᱦᱩᱸᱻ᱾
ᱛᱟᱦᱞᱮ ᱜᱚᱝᱠᱮ ᱟᱯᱮ ᱥᱮᱜ ᱫᱚ ᱦᱚᱨᱚ ᱠᱚᱠᱚ ᱧᱟᱢᱚᱜ ᱜᱮᱭᱟ ᱥᱮ ᱵᱟᱝ ᱦᱚᱨᱚ ᱠᱚ?
ᱦᱮᱸ ᱦᱮᱸ ᱦᱮᱸ ᱧᱟᱢ ᱫᱚᱠᱚ ᱧᱟᱢᱚᱜ ᱜᱮᱭᱟ ᱠᱚ ᱟᱫᱚ ᱦᱮᱸᱜ ᱮ ᱥᱮᱭ ᱫᱤᱱ ᱜᱮ ᱢᱮᱫᱼᱼ ᱴᱮᱱ ᱵᱟᱸᱫᱽ ᱞᱮ ᱜᱟᱵᱟᱱ ᱠᱮᱫᱟ ᱛᱚ ᱧᱟᱢ ᱫᱚᱞᱮ ᱧᱟᱢ ᱞᱮᱫᱼᱼ ᱠᱤᱱ ᱜᱮᱭᱟ ᱵᱟᱨᱭᱟ ᱞᱮ ᱧᱟᱢ ᱞᱮᱫ ᱠᱤᱱ ᱞᱮ ᱛᱚᱵᱮ ᱫᱚᱢᱮ ᱵᱚᱲᱚ ᱫᱚ ᱵᱟᱝ ᱟᱨᱠᱤ᱾ ᱠᱟᱹᱴᱤᱡ ᱧᱚᱜ ᱜᱮᱠᱤᱱ ᱛᱟᱦᱮᱸᱡ ᱠᱟᱱᱟ ᱠᱤᱱ᱾ ᱛᱚ ᱡᱚᱢ ᱵᱟᱲᱟ ᱦᱩᱭᱮᱱ ᱜᱮᱭᱟ, ᱟᱹᱰᱤ ᱫᱤᱱ ᱯᱚᱨᱮ ᱯᱚᱨᱮ ᱫᱚ ᱟᱨ ᱩᱱᱠᱩ ᱡᱤᱱᱤᱥ ᱦᱚᱸ ᱡᱚᱢ ᱫᱚ ᱵᱷᱟᱜᱮ ᱜᱮᱭᱟ᱾
ᱦᱮᱸ ᱜᱚᱝᱠᱮ ᱟᱫᱚ ᱨᱟᱱ ᱜᱮᱭᱟ ᱠᱚ ᱞᱟᱹᱭ ᱜᱮᱭᱟ ᱠᱚᱛᱚ᱾
ᱦᱮᱸ ᱨᱟᱢ ᱨᱟᱱ ᱞᱟᱹᱭ ᱟᱠᱚ ᱩᱱᱠᱩ ᱚᱱᱮ ᱯᱚᱠᱥ ᱠᱚ ᱦᱩᱭ ᱞᱮᱱ
ᱦᱮᱸ ᱦᱩᱸ ᱦᱩᱸ ᱦᱩᱸ ᱦᱩᱸ᱾
ᱫᱚᱢᱮ ᱟᱨᱠᱤ ᱵᱷᱟᱜᱮ ᱠᱟᱹᱢᱤ ᱨᱮ ᱞᱟᱜᱟᱜ-ᱟ ᱟᱨᱠᱤ᱾
ᱮᱠᱫᱚᱢ ᱮᱠᱫᱚᱢ ᱜᱚᱝᱠᱮ ᱢᱟᱱᱮ ᱦᱚᱲᱚ ᱦᱚᱨᱚ ᱡᱤᱞ ᱫᱚ ᱜᱚᱝᱠᱮ ᱡᱚᱢ ᱫᱚ ᱮᱠᱫᱚᱢ ᱵᱷᱟᱜᱮ ᱜᱮᱭᱟ ᱜᱚᱝᱠᱮ ᱦᱚᱨᱚ ᱡᱤᱞ ᱫᱚ᱾
ᱵᱷᱟᱹᱜᱮ ᱜᱮᱭᱟ ᱵᱟᱝ?
ᱦᱮᱸ ᱦᱮᱸ ᱟᱞᱮ ᱥᱮᱫ ᱠᱚ ᱞᱟᱹᱭ ᱜᱮᱭᱟ ᱦᱚᱨᱚ ᱡᱤᱞ ᱡᱚᱢ ᱫᱚ ᱵᱷᱟᱜᱮ ᱜᱮᱭᱟ, ᱢᱟᱱᱮ ᱡᱩᱫᱤ ᱦᱚᱲᱚᱢ ᱧᱟᱢ ᱠᱚᱣᱟ ᱛᱷᱚᱲᱟ ᱟ ᱚᱱᱮ ᱡᱚᱢ ᱫᱚ ᱛᱷᱚᱲᱟ ᱜᱟᱱ ᱨᱮᱦᱚᱸ ᱡᱚᱢ ᱫᱚ ᱡᱚᱢ ᱠᱚᱢᱮ᱾ ᱟᱫᱚ ᱪᱮᱜ ᱠᱚᱪᱚᱝ ᱦᱟᱸᱜ, ᱦᱮᱸ ᱦᱮᱸ᱾
ᱱᱤᱝᱠᱟᱹᱱ ᱦᱚᱲ ᱦᱚᱸ ᱡᱚᱢ ᱫᱚ ᱦᱩᱭ ᱠᱟᱱᱟ ᱵᱟᱝ ᱫᱚ ᱵᱟᱝ ᱟᱫᱚ ᱫᱚᱢᱮ ᱮᱠᱴᱟ ᱚᱱᱟ ᱠᱚᱨᱮ ᱤᱧᱟᱹᱜ ᱫᱚ ᱩᱯᱚᱠᱟᱨ ᱠᱚᱫᱚ ᱵᱟᱲᱟᱭ ᱫᱚ ᱵᱟᱹᱱᱩᱜ-ᱟ ᱟᱨᱠᱤ ᱡᱟᱭᱦᱳᱠ
ᱟᱻ
ᱠᱟᱹᱴᱤᱡ ᱟᱸᱡᱚᱢ ᱫᱚ ᱟᱸᱡᱚᱢ ᱵᱟᱲᱟ ᱦᱩᱭ ᱠᱟᱱᱟ ᱡᱮ ᱱᱚᱝᱠᱟᱱ ᱚᱠᱛᱚ ᱨᱮᱠᱚ ᱡᱚᱢ ᱞᱮ ᱠᱚ ᱠᱷᱟᱱ ᱫᱚ ᱵᱷᱟᱜᱮ ᱟᱠᱚ ᱟᱨᱠᱤ ᱢᱟᱱᱮ ᱩᱱᱠᱩ ᱟᱫᱚ ᱪᱮᱫ ᱨᱮ ᱚᱠᱟ ᱴᱷᱮᱱ ᱠᱟᱹᱢᱤ ᱞᱟᱜᱟᱜ ᱛᱟᱠᱚᱣᱟ ᱚᱱᱟ ᱫᱚ ᱵᱟᱲᱟᱭ ᱫᱚ ᱵᱟᱹᱱᱩᱜ-ᱟ ᱟᱨᱠᱤ᱾
ᱦᱮᱸ ᱦᱮᱸ ᱱᱟᱜ ᱟᱞᱤᱧ ᱦᱚᱸ ᱫᱚ ᱵᱟᱹᱞᱤᱧ ᱵᱟᱲᱟᱭᱟ ᱴᱷᱤᱠ ᱴᱷᱟᱠ ᱠᱟᱛᱮᱜ ᱡᱮ ᱪᱮᱫ ᱠᱟᱹᱢᱤ ᱨᱮ ᱞᱟᱜᱟ-ᱟ ᱠᱤᱱᱛᱩ ᱵᱟ ᱞᱟᱹᱭᱟᱠᱚ ᱛᱚ ᱨᱟᱱ ᱨᱟᱱ ᱜᱮᱭᱟ ᱠᱚ ᱡᱚᱢ ᱠᱚ ᱵᱷᱟᱜᱮ ᱜᱮᱭᱟ᱾
ᱟᱨ ᱟᱞᱮ ᱥᱮᱫ ᱠᱚ ᱟᱹᱠᱷᱨᱤᱧ ᱠᱚ ᱟᱹᱜᱩ ᱠᱚᱣᱟ ᱫᱚᱢᱮ ᱫᱟᱢ ᱠᱚ ᱦᱟᱛᱟᱣ ᱠᱚᱣᱟ ᱠᱚ ᱫᱚᱢᱮ᱾
ᱦᱮᱸ ᱮ ᱜᱚᱝᱠᱮ ᱦᱚᱲᱚ ᱨᱮᱱᱟᱜ ᱫᱚ ᱟᱞᱮ ᱥᱮᱫ ᱦᱚᱸ ᱫᱚᱢᱮ ᱜᱮ ᱫᱟᱢ, ᱢᱟᱱᱮ ᱦᱚᱲᱚ ᱛᱟᱨᱮ ᱠᱩ ᱪᱞᱟᱹ ᱠᱚᱫᱚ ᱟᱨᱚ ᱵᱟᱲᱛᱤ ᱜᱮ ᱫᱟᱢ᱾
ᱟᱞᱮ ᱥᱮᱫ ᱜᱚᱝᱠᱮ ᱡᱩᱫᱤ ᱢᱤᱫᱴᱮᱱ ᱢᱚᱴᱟᱢᱩᱴᱤ ᱢᱤᱫ ᱠᱮᱡᱤ ᱪᱮᱛᱟᱱ ᱨᱮᱱᱮ ᱦᱩᱭᱩᱜ-ᱟᱭ?
ᱦᱩᱸ᱾
ᱦᱮᱸ, ᱯᱩᱱ ᱥᱚ ᱢᱚᱬᱮ ᱥᱚ ᱫᱚ ᱦᱟᱛᱟᱣᱟᱠᱚ᱾
ᱟᱺᱜ ᱵᱟᱝ ᱜᱚᱝᱠᱮ ᱚᱝᱠᱟ ᱠᱷᱟᱡ ᱫᱚ ᱟᱯᱮ ᱥᱮᱫ ᱫᱚ ᱜᱚᱝᱠᱮ ᱠᱚᱢ ᱜᱮᱭᱟ ᱜᱚᱝᱠᱮ ᱟᱞᱮ ᱥᱮᱫ ᱠᱷᱚᱱᱟᱜ ᱫᱚ᱾
ᱚ ᱛᱟᱞᱦᱮ ᱠᱚᱢ ᱜᱮᱭᱟ ᱵᱟᱝ?
ᱟᱞᱮ ᱥᱮᱫ ᱠᱷᱚᱱᱟᱜ ᱫᱚ ᱠᱚᱢ ᱜᱮ ᱜᱚᱝᱠᱮ ᱵᱚᱦᱩᱛ ᱠᱚᱢ ᱜᱮᱭᱟ ᱟᱯᱮ ᱥᱮᱫ ᱫᱚ ᱜᱚᱝᱠᱮ, ᱟᱫᱚ ᱟᱞᱮ ᱟᱞᱮ ᱥᱮᱫ ᱦᱤᱥᱟᱹᱵ ᱛᱮᱫᱚ᱾
ᱛᱟᱦᱚᱞᱮ ᱛᱚ ᱜᱚᱝᱠᱮ, ᱟᱞᱮ ᱥᱮᱫ ᱜᱮ ᱱᱚᱛᱮ ᱤᱫᱤ ᱠᱟᱛᱮᱫ ᱟᱯᱮ ᱥᱮᱫ ᱨᱮ
ᱦᱮᱸ ᱦᱮᱸ ᱦᱮᱸ, ᱮᱠᱫᱚᱢ ᱮᱠᱫᱚᱢ ᱟᱞᱮ ᱥᱮᱫ ᱡᱩᱫᱤ ᱞᱮ ᱞᱟᱹᱭᱟ ᱜᱚᱝ ᱠᱮ ᱦᱚᱲᱚ ᱨᱮᱱᱟᱜ ᱫᱟᱢ, ᱢᱟᱱᱮ ᱟᱴᱥᱚ ᱦᱟᱡᱟᱨ ᱵᱟᱨᱚᱥᱚ ᱚᱱᱠᱟ ᱠᱚ ᱠᱤᱞᱳ᱾
ᱚᱱᱠᱟ ᱠᱤᱞᱳ?
ᱦᱮᱸ ᱟᱴᱥᱚ ᱦᱟᱡᱟᱨ ᱵᱟᱨᱚᱥᱚ᱾
ᱛᱟᱞᱦᱮ ᱜᱚᱝᱠᱮ ᱟᱹᱰᱤ ᱛᱟᱞᱦᱮ ᱜᱚᱝᱠᱮ ᱟᱹᱰᱤ ᱩᱛᱩᱨ᱾
ᱦᱮᱸ ᱦᱮᱸ ᱢᱟᱱᱮ ᱜᱚᱝᱠᱮ ᱦᱚᱨᱚ, ᱢᱟᱱᱮ ᱛᱤᱱᱟᱹᱜ ᱢᱟᱨᱮ ᱦᱚᱨᱚ
ᱦᱮᱸ᱾
ᱢᱟᱱᱮ ᱤᱱᱟᱹᱜ ᱜᱮ ᱫᱟᱢ ᱵᱟᱹᱲᱛᱤ᱾
ᱚ᱾
ᱢᱟᱱᱮ ᱞᱟᱹᱴᱩ ᱞᱟᱹᱴᱩ ᱦᱚᱲᱚ ᱠᱚ ᱩᱱᱠᱩᱣᱟᱜ ᱫᱚ ᱵᱟᱹᱲᱛᱤ ᱫᱟᱢ᱾
ᱦᱮᱸ ᱦᱮᱸ ᱟᱫᱚ ᱜᱚᱫ, ᱟᱫᱚ ᱜᱚᱝᱠᱮ ᱡᱚᱠᱷᱚᱱ ᱩᱱᱠᱩ ᱦᱚᱨᱚᱣᱟᱜ ᱠᱟᱛᱷᱟ ᱵᱮᱱ ᱢᱮᱱ ᱠᱮᱫᱟ ᱛᱚ ᱟᱞᱮ ᱱᱚᱸᱰᱮ ᱠᱷᱚᱱ ᱟᱞᱮ ᱟᱹᱛᱩ ᱠᱷᱚᱱ ᱢᱚᱴᱟᱢᱩᱴᱤ ᱪᱟᱞᱟᱜ ᱦᱩᱭᱩᱜᱼᱟ ᱱᱟᱭᱠᱚᱲᱤ ᱡᱟᱹᱱᱤᱡ ᱠᱷᱟᱱ ᱟᱴ ᱱᱚ ᱠᱤᱞᱳᱢᱤᱴᱟᱨ᱾ ᱛᱚ ᱚᱸᱰᱮ ᱦᱟᱸᱜ? ᱛᱚ ᱵᱟᱲᱟᱭ ᱫᱚ ᱵᱟᱝ ᱵᱟᱲᱟᱭ ᱠᱚᱜᱼᱟ ᱚᱸᱰᱮ ᱢᱤᱫ ᱛᱮ ᱱᱟᱦᱟᱜ ᱦᱟᱛᱚᱢ ᱦᱚᱲᱞᱮ ᱮᱢ ᱠᱟᱫᱮᱭᱟ᱾
ᱦᱮᱸ᱾
ᱦᱟᱛᱚᱢ ᱦᱚᱲ ᱟᱨᱠᱤ ᱛᱚ ᱜᱚᱝᱠᱮ ᱩᱱᱤ ᱫᱚ ᱚᱠᱟᱞᱮᱠᱟ ᱚᱠᱟᱨᱮ ᱪᱚᱝ ᱢᱟᱱᱮ ᱟᱠᱚᱣᱟᱜ ᱜᱟᱰᱟ ᱛᱮᱭ ᱪᱟᱞᱟᱣ ᱞᱮᱱᱟ ᱢᱤᱫᱴᱮᱱ, ᱢᱮᱴᱮᱱ ᱜᱚᱝᱠᱮ ᱟᱨᱠᱤ᱾ ᱛᱚ ᱢᱳᱴᱟᱢᱩᱴᱤ ᱜᱚᱢᱠᱮ ᱪᱷᱚ ᱠᱮᱡᱤ ᱳᱡᱚᱱᱮ ᱛᱟᱦᱮᱸ ᱠᱟᱱᱟᱭ᱾
ᱟᱨ ᱤᱭᱟᱹ ᱪᱷᱚ ᱠᱤᱡᱤ ᱨᱮᱱ ᱜᱚᱢᱠᱮ?
ᱪᱷᱚ ᱠᱮᱡᱤ ᱜᱚᱝᱠᱮ ᱟᱵᱮᱱ ᱦᱚᱭᱛᱚ ᱵᱟᱝ ᱵᱮᱱ ᱯᱟᱹᱛᱭᱟᱹᱜᱼᱟ ᱮᱠᱫᱚᱢ ᱪᱷᱚ ᱠᱮᱡᱤ ᱜᱚᱝᱠᱮ᱾ ᱫᱤᱭᱮ ᱫᱮᱜ ᱵᱟᱨ ᱢᱚᱛᱚᱱ ᱡᱤᱱᱤᱥ ᱫᱤᱭᱮ ᱟᱞᱮ ᱫᱚ ᱚᱸᱰᱮ ᱠᱚᱫᱚ ᱟᱞᱮ ᱫᱚᱞᱮ ᱪᱟᱞᱟᱣ ᱵᱟᱲᱟᱜ ᱜᱮᱭᱟ ᱚᱱᱟ ᱠᱚᱨᱮ ᱠᱟᱹᱢᱤᱞᱮ ᱪᱟᱞᱟᱣ ᱵᱟᱲᱟᱜ ᱜᱮᱭᱟ᱾ ᱜᱮ ᱟᱨᱠᱤ ᱢᱤᱥᱛᱨᱤ, ᱢᱤᱥᱛᱨᱤ ᱠᱟᱹᱢᱤ ᱠᱚ ᱫᱤᱭᱮ ᱛᱟᱦᱚᱞᱮ ᱩᱱᱤ ᱵᱷᱟᱹᱭ ᱦᱚᱸ ᱮᱻ ᱵᱷᱟᱹᱭ ᱜᱤᱫᱽᱨᱟᱹᱭ ᱯᱷᱳᱱ ᱟᱠᱟᱫᱟᱭ ᱡᱮ ᱢᱮᱱᱫᱟ ᱵᱚᱭᱦᱟ ᱱᱚᱰᱮ ᱱᱚᱝᱠᱟ ᱟᱞᱮ ᱴᱷᱮᱱ ᱢᱤᱫᱴᱮᱱ ᱱᱩᱱ ᱢᱟᱨᱟᱝᱤᱡ ᱤᱭᱟᱹᱭ ᱛᱩᱫ ᱟᱠᱟᱱᱟᱭ ᱟᱨᱠᱤ ᱧᱟᱢ ᱠᱟᱫᱮᱭᱟ ᱠᱚ᱾ ᱡᱩᱫᱤ ᱯᱮ ᱧᱮᱞᱮ ᱠᱷᱟᱱ ᱫᱚ ᱦᱤᱡᱩᱜ ᱯᱮ ᱛᱟᱦᱚᱞᱮ ᱚᱲᱟᱜ ᱨᱮ ᱜᱟᱹᱰᱤ ᱢᱮᱱᱟᱜᱼᱟ ᱛᱟᱦᱚᱞᱮ ᱜᱟᱹᱰᱤ ᱠᱚᱛᱮ ᱪᱟᱞᱟᱣ ᱦᱩᱭᱮᱱᱟ ᱛᱚ ᱪᱟᱞᱟᱣ ᱠᱟᱛᱮ ᱧᱮᱞᱮ ᱦᱩᱭᱩᱜ ᱠᱟᱱᱟ ᱮᱠᱫᱚᱢ ᱟᱹᱰᱤ ᱢᱟᱨᱟᱝ ᱤᱡ ᱡᱤᱱᱤᱥ ᱮᱠᱵᱟᱨ ᱫᱮᱜᱵᱟᱨ ᱢᱚᱛᱚ ᱡᱤᱱᱤᱥ ᱮᱠᱷᱚᱱᱳ ᱩᱱᱤ ᱪᱷᱚᱵᱤ ᱠᱟᱛᱮᱫ ᱫᱚ ᱫᱚᱦᱚ ᱯᱚᱦᱚᱸ ᱦᱩᱭ ᱟᱠᱟᱱ ᱜᱮᱭᱟ ᱵᱟᱝ ᱫᱚ ᱵᱟᱝ᱾ ᱟᱫᱚ ᱩᱱ ᱢᱟᱨᱟᱝ ᱡᱤᱱᱤᱥ ᱧᱮᱞ ᱦᱩᱭᱮᱱᱟ ᱛᱚ ᱟᱹᱰᱤ ᱢᱟᱨᱟᱝ ᱜᱚᱝ ᱦᱟᱱᱮ ᱴᱩᱠᱩᱡ ᱞᱮᱠᱟᱱᱤᱡ᱾
ᱦᱮᱸ ᱚᱱᱤᱫᱚ ᱦᱚᱨᱚ, ᱦᱚᱨᱚ ᱢᱟᱱᱮ ᱮᱨ ᱪᱷᱚ ᱠᱤᱞᱳ ᱦᱚᱨᱚ ᱢᱟᱱᱮ ᱜᱚᱢᱠᱮ ᱟᱹᱰᱤ ᱢᱟᱨᱟᱝ ᱜᱚᱢᱠᱮ ᱢᱟᱱᱮ ᱦᱟᱴᱟᱜ ᱞᱮᱠᱟ᱾ ᱦᱟᱴᱟᱜ ᱞᱮᱠᱟ ᱦᱚᱨᱚ ᱦᱮᱸ᱾ ᱟᱹᱞᱤᱧ ᱞᱤᱧ ᱧᱮᱞ ᱫᱚᱞᱤᱧ ᱧᱮᱞ ᱟᱠᱟᱫ ᱠᱚᱣᱟ ᱦᱚᱨᱚ ᱫᱚ ᱤᱱ ᱞᱟᱹᱴᱩ ᱞᱟᱹᱴᱩ ᱫᱚ᱾
ᱛᱚ ᱚᱱᱟ ᱜᱮ ᱯᱨᱚᱛᱷᱚᱢ ᱧᱮᱞ᱾ ᱟᱫᱚ ᱜᱚᱝᱠᱮ ᱩᱱᱤ ᱫᱚ ᱟᱹᱠᱷᱨᱤᱧ ᱯᱟᱠᱷᱨᱤᱧ ᱫᱚ ᱵᱟᱝ ᱠᱚ ᱟᱹᱠᱷᱨᱤᱧ ᱞᱮᱫᱮᱭᱟ ᱠᱚ᱾ ᱢᱟᱱᱮ ᱟᱛᱳ ᱠᱚᱨᱮᱱ ᱰᱟᱹᱝᱨᱤ ᱢᱟᱨᱦᱟ ᱠᱚᱠᱚ ᱧᱟᱢ ᱞᱮᱫᱮᱭᱟ ᱠᱚ ᱟᱨᱠᱤ ᱩᱱᱤᱫᱚ᱾
ᱚᱻ
ᱦᱩᱸ᱾ ᱮᱴᱟᱜ ᱦᱚᱲ ᱫᱚ ᱵᱟᱝ ᱠᱚ ᱧᱟᱢ ᱠᱟᱫᱮᱭᱟ ᱠᱚ ᱰᱟᱹᱝᱨᱤ ᱠᱚ ᱢᱟᱱᱮ ᱟᱛᱤᱧ ᱮᱫ ᱠᱚ ᱛᱟᱦᱮᱱᱟ ᱠᱚ ᱛᱚ᱾ ᱫᱟᱜ ᱧᱩ ᱠᱚ ᱤᱫᱤ ᱞᱮᱫ ᱠᱚᱣᱟ ᱠᱚ ᱛᱟᱦᱚᱞᱮ ᱟᱫᱚ ᱩᱱᱤ ᱧᱮᱞᱛᱮ ᱰᱟᱹᱝᱨᱤ ᱦᱚᱸ ᱫᱟᱜ ᱵᱟᱠᱚ ᱠᱚ ᱧᱩ ᱞᱮᱫᱟᱠᱚ ᱠᱟᱢᱥᱟᱣ ᱜᱚᱫ ᱱᱟᱠᱚ᱾ ᱛᱟᱦᱚᱞᱮ ᱩᱱᱠᱩ ᱠᱚ ᱩᱱᱠᱩ ᱠᱚ ᱢᱮᱱ ᱫᱟᱠᱚ ᱮᱻ ᱩᱱᱤ ᱰᱟᱹᱝᱨᱤ ᱚᱸᱰᱮ ᱪᱟᱞᱟᱣ ᱮᱱᱟᱭ ᱟᱨ ᱟᱪᱠᱟ ᱚᱱᱠᱟᱜᱮ ᱚᱱᱟ ᱫᱟᱜ ᱩᱭᱩᱢ ᱠᱟᱛᱮᱜ ᱠᱟᱢᱥᱟ ᱠᱟᱛᱮ ᱨᱩᱣᱟᱹᱲ ᱦᱮᱡ ᱱᱟᱭ ᱪᱤᱞᱤ ᱠᱟᱱᱟᱭ ᱵᱟᱪᱷᱟ? ᱚᱸᱰᱮ ᱫᱚ ᱛᱟᱦᱚᱞᱮ ᱟᱫᱚ ᱚᱱᱠᱟᱱ ᱦᱚᱲ ᱡᱟᱦᱟᱸᱭ ᱠᱟᱹᱴᱤᱡ, ᱠᱟᱹᱴᱤᱡ ᱵᱤᱥᱮᱥ ᱠᱚᱨᱮ ᱫᱚᱢᱮ ᱠᱟᱹᱴᱤᱡ ᱪᱤᱱᱛᱟᱹ ᱫᱷᱟᱨᱟᱭᱟ᱾ ᱦᱮᱸ ᱱᱮᱛᱟ ᱯᱟᱪᱮᱫ ᱡᱟᱦᱟᱸᱱ ᱪᱤᱞᱤ ᱡᱟᱦᱟᱸ ᱪᱤᱠᱟᱹ ᱠᱮᱫᱮᱭᱟᱠᱚ᱾
ᱦᱩᱸ ᱦᱩᱸ᱾
ᱚᱱᱟ ᱫᱮᱪᱚᱭ ᱫᱟᱹᱲ ᱠᱮᱫ ᱪᱚᱭ ᱪᱟᱞᱟᱣ ᱠᱟᱛᱮᱜ ᱧᱮᱞᱮ ᱠᱟᱱᱟ ᱚᱻ ᱟᱹᱰᱤ ᱢᱟᱨᱟᱝ ᱤᱡ
ᱤᱱᱟᱹᱜ ᱢᱟᱨᱟᱝ ᱡᱩᱫᱤ ᱦᱚᱨᱚ ᱚᱱᱠᱟ ᱟᱞᱮ ᱥᱮᱫ ᱡᱩᱫᱤ ᱠᱚ ᱧᱟᱢ ᱠᱚᱜ-ᱟ ᱧᱟᱢ ᱫᱚᱠᱚ ᱢᱟᱱᱮ ᱧᱟᱢ ᱫᱚᱠᱚ ᱧᱟᱢᱚᱜ ᱜᱮᱭᱟ, ᱟᱫᱚ ᱡᱩᱫᱤ ᱠᱚ ᱧᱟᱢᱚᱜ ᱟᱥᱮ ᱜᱚᱝᱠᱮ ᱟᱞᱮ ᱫᱚ ᱟᱹᱛᱩ ᱨᱮᱜᱮ ᱠᱚ ᱟᱹᱠᱷᱨᱤᱧ ᱪᱟᱵᱟᱜᱼᱟ᱾ ᱟᱹᱛᱩ ᱨᱮᱜᱮ ᱤᱧᱟᱹᱜ ᱦᱮᱸ ᱜᱚᱢᱠᱮ ᱠᱤᱨᱤᱧ ᱞᱟᱹᱜᱤᱫ ᱦᱚᱲ ᱫᱚ ᱵᱚᱦᱩᱫ᱾ ᱟᱞᱮ ᱟᱹᱛᱩ ᱨᱮᱫᱚ᱾
ᱚᱻ
ᱢᱟᱱᱮ ᱢᱟᱱᱮ ᱟᱢ ᱡᱩᱫᱤ ᱤᱱᱟᱹᱜ ᱞᱟᱹᱴᱩ ᱦᱚᱨ ᱨᱮᱼᱼ ᱧᱟᱢ ᱨᱮᱦᱚᱸ ᱚᱱᱮ ᱚᱱᱠᱟ ᱟᱹᱛᱩ ᱨᱮ ᱡᱩᱫᱤ ᱢᱟᱹᱠᱣᱟᱹᱜ-ᱟ ᱟᱫᱚ ᱛᱤᱨᱮᱫᱚ ᱫᱟᱢ ᱫᱚ ᱠᱚᱢ ᱜᱮᱭᱟ᱾ ᱞᱟᱹᱭ ᱞᱮᱠᱷᱟᱡ ᱫᱚ ᱚᱱᱠᱟ ᱪᱷᱚᱥᱚ ᱥᱟᱛᱥᱚ ᱚᱱᱠᱟ ᱫᱚ ᱤᱱᱟᱹᱜ ᱫᱚ ᱵᱟᱠᱚ ᱫᱟᱢᱟᱜ ᱜᱮᱭᱟ ᱟᱹᱛᱩ ᱨᱮᱫᱚ᱾
ᱦᱩᱸ ᱾
ᱨᱮᱢ ᱧᱟᱢ ᱞᱮᱱᱠᱷᱟᱱ ᱟᱹᱛᱩ ᱨᱮᱱ ᱟᱹᱛᱩ ᱨᱮᱱ ᱦᱚᱲ ᱟᱹᱛᱩ ᱨᱮᱱ ᱦᱚᱲ ᱜᱮ ᱤᱫᱤ ᱪᱟᱵᱟᱭᱟ᱾ ᱢᱟᱱᱮ ᱛᱷᱚᱞᱮ ᱛᱷᱚᱲᱟ ᱜᱟᱱ ᱨᱮᱦᱚᱸ ᱤᱢᱟᱹᱧ ᱢᱮ ᱛᱷᱚᱲᱟ ᱜᱟᱱ ᱨᱮᱦᱚᱸ ᱤᱢᱟᱹᱧ ᱢᱮ᱾ ᱟᱨ ᱫᱩᱥᱚ ᱨᱮᱦᱚᱸ ᱦᱮᱸ ᱦᱩᱸ᱾ ᱞᱟᱹᱭᱟᱠᱚᱢ ᱫᱩᱥᱚ ᱨᱮᱦᱚᱸ ᱤᱢᱟᱹᱧ ᱢᱮ ᱤᱧᱫᱚ ᱤᱧᱫᱚ ᱱᱟᱜ ᱵᱟᱝ ᱫᱚ ᱵᱟᱝ ᱮᱢ ᱫᱚ ᱤᱢᱟᱹᱧ ᱢᱮ᱾
ᱤᱢᱟᱹᱧᱟ ᱟᱫᱚ ᱜᱚᱢᱼᱼ ᱠᱮ ᱟᱹᱞᱤᱧᱟᱜ ᱦᱚᱸ ᱫᱚᱢᱮ ᱥᱮ ᱫᱚᱢᱮ ᱤᱪᱪᱷᱟᱹ ᱛᱟᱦᱮᱸ ᱠᱟᱱᱟ ᱡᱮ ᱩᱱ ᱢᱟᱨᱟᱝ ᱤᱭᱟᱹᱣᱟᱜᱼᱼ ᱡᱤᱞ ᱡᱚᱢ ᱞᱮᱜᱟᱭ ᱦᱩᱭᱩᱜᱼᱟ ᱚᱠᱟ ᱞᱮᱠᱟ ᱵᱩᱡᱷᱟᱹᱜᱼᱟ᱾ ᱟᱫᱚ ᱜᱚᱝᱠᱮ ᱵᱟᱝ᱾ ᱜᱮ ᱚᱸᱰᱮ ᱫᱚ ᱟᱠᱠᱷᱨᱤᱧ ᱫᱚ ᱪᱮᱫ ᱦᱚᱸ ᱵᱟᱠᱚ ᱟᱠᱷᱨᱤᱧ ᱞᱮᱫᱮᱭᱟᱠᱚ᱾ ᱡᱮ ᱱᱚᱝᱠᱟ ᱠᱟᱹᱴᱤᱡ ᱡᱤᱞ ᱟᱹᱠᱷᱨᱤᱧ ᱟᱠᱚ ᱵᱟᱝ᱾
ᱚ ᱦᱳᱭ ᱦᱳᱭ ᱦᱳᱭ᱾
ᱟᱞᱮ ᱨᱮᱱ ᱯᱮᱲᱟ ᱠᱚᱦᱚᱸ ᱠᱚ ᱡᱩᱫᱤᱭᱳ ᱩᱱᱠᱩ ᱦᱚᱠᱚ ᱛᱟᱦᱮᱸ ᱠᱚᱜᱼᱟ ᱠᱚ ᱟᱨᱠᱤ ᱡᱩᱫᱤ ᱠᱚ ᱧᱟᱢ ᱠᱚᱜᱼᱟ᱾ ᱟᱱᱮᱼᱼ ᱮᱱᱠᱷᱟᱱ ᱫᱚ ᱟᱹᱞᱤᱧ ᱦᱚᱸ ᱚᱸᱰᱮᱞᱤᱧ ᱡᱚᱢ ᱠᱮᱜ-ᱟ ᱛᱟᱦᱮ ᱩᱱᱠᱩ ᱦᱚᱸ ᱵᱟᱝᱠᱚ ᱛᱟᱦᱮᱸ ᱠᱟᱱᱟ ᱠᱚ᱾ ᱛᱟᱦᱞᱮ ᱩᱱᱠᱩ ᱦᱚᱸ ᱵᱟᱠᱚ ᱧᱟᱢ ᱞᱮᱫᱟ ᱠᱚ ᱛᱟᱦᱚᱞᱮ ᱚᱠᱟ ᱠᱷᱚᱱᱟᱜ ᱫᱚ ᱚᱠᱟ ᱨᱮᱵᱮᱱ ᱪᱤᱠᱟᱹᱭᱟ?
ᱮᱠᱫᱚᱢ ᱮᱠᱫᱚᱢ ᱮᱠᱫᱚᱢ, ᱟᱵᱤᱱ ᱦᱚᱸ ᱦᱚᱨᱚ ᱡᱤᱞ ᱫᱚ ᱵᱮᱱ ᱡᱚᱢ ᱵᱟᱲᱟᱭ ᱜᱮᱭᱟ ᱥᱮ ᱵᱟᱝ ᱜᱚᱝᱠᱮ?
ᱦᱮᱸ ᱜᱚᱢᱠᱮ ᱡᱚᱢ ᱫᱚᱞᱤᱧ ᱡᱚᱢ ᱵᱟᱲᱟᱭ ᱜᱮᱭᱟ ᱚᱱᱮ ᱠᱚ ᱞᱟᱹᱭ ᱟᱠᱟᱫ ᱫᱚᱼᱼ ᱠᱟᱹᱢᱤ ᱨᱮ ᱞᱟᱜᱟᱜᱼᱟ ᱛᱟᱦᱚᱞᱮ ᱡᱚᱢ ᱛᱚ ᱫᱚᱨᱠᱟᱨᱚᱜ ᱠᱟᱱ ᱜᱮᱭᱟ᱾
ᱡᱚᱢ ᱥᱟᱸᱣᱛᱮ ᱜᱚᱝᱠᱮ ᱥᱤᱵᱤᱞ ᱦᱚᱸᱠᱚ ᱵᱩᱡᱷᱟᱹᱜ ᱜᱮᱭᱟ ᱥᱮ, ᱟᱫᱚ ᱚᱱᱟ ᱛᱮ ᱦᱚᱲ ᱫᱚ ᱦᱚᱲᱟᱜ ᱫᱚ ᱵᱟᱹᱞᱤᱧ ᱞᱟᱹᱭ ᱫᱟᱲᱮᱭᱟᱜᱼᱟ᱾ ᱟᱫᱚ ᱟᱹᱞᱤᱧ ᱫᱚ ᱚᱱᱮ ᱥᱤᱵᱤᱞ ᱜᱮᱞᱤᱧ ᱵᱩᱡᱷᱟᱹᱣ ᱠᱚᱣᱟ, ᱟᱫᱚ ᱪᱮᱫ ᱠᱟ ᱪᱚᱝ ᱚᱠᱚᱭ ᱪᱮᱫ ᱞᱮᱠᱟᱭ ᱵᱩᱡᱷᱟᱹᱣᱟ᱾ ᱡᱚᱛᱚᱚᱲᱟᱜ ᱥᱤᱵᱤᱞ ᱫᱚ ᱵᱟᱝ ᱢᱤᱫ ᱜᱮᱭᱟᱼᱼ
ᱦᱩᱸ᱾
ᱟᱹᱰᱤ ᱱᱟᱯᱟᱭ ᱠᱟᱛᱷᱟ ᱜᱚᱢᱠᱮ ᱟᱵᱮᱱ ᱥᱟᱜ ᱨᱚᱲ ᱠᱟᱛᱮᱜ ᱟᱹᱰᱤ ᱱᱟᱯᱟᱭ ᱜᱮ ᱵᱩᱡᱷᱟᱹᱣᱱᱟ ᱱᱚᱜᱼᱚᱭ᱾ ᱨᱚᱲ ᱨᱚᱲ ᱛᱮᱦᱚᱸ ᱨᱚᱲ ᱦᱚᱞᱟᱝ ᱯᱩᱨᱟᱹᱣ ᱠᱮᱫᱟ᱾
ᱦᱩᱸ ᱟᱫᱚ ᱡᱩᱫᱤ ᱟᱵᱮᱱ ᱦᱚᱸ ᱯᱷᱤᱨᱤ ᱢᱮᱱᱟᱜ ᱵᱮᱱ ᱠᱷᱟᱱ ᱮᱸᱲᱮᱠᱷᱟᱱ ᱢᱤᱫ ᱫᱷᱟᱣ ᱫᱚᱞᱤᱧ ᱠᱚᱞ ᱟᱵᱮᱱ ᱠᱮᱭᱟ ᱟᱨᱠᱤ᱾
ᱚ ᱦᱮᱸ ᱜᱚᱢᱠᱮ ᱠᱚᱞ ᱫᱟᱲᱮᱭᱟᱜ ᱵᱮᱱ ᱥᱚᱢᱚᱥᱟ ᱫᱚ ᱵᱟᱹᱱᱩᱜᱼᱟ᱾